ᱦᱮᱞᱳ
ᱦᱮᱸ ᱦᱮᱞᱳ
ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱡᱚᱦᱟᱨ
ᱛᱟᱦᱚᱞᱮ ᱜᱚᱝᱠᱮ ᱱᱟᱯᱟᱭ ᱜᱮ ᱢᱮᱱᱟᱜ ᱵᱤᱱᱟ?
ᱦᱮᱸ ᱜᱚᱝᱠᱮ ᱦᱟᱸᱜ ᱱᱟᱯᱟᱭ ᱜᱮ ᱱᱤᱛᱚᱜ ᱫᱚ ᱦᱟᱸᱜ ᱢᱮᱱᱟᱜ ᱞᱤᱧᱟᱹ᱾
ᱟᱪᱪᱷᱟ ᱱᱟᱯᱟᱭ ᱛᱟᱦᱮᱱ ᱜᱮ ᱵᱷᱟᱜᱤᱭᱟ᱾
ᱦᱮᱸ ᱱᱟᱯᱟᱭ ᱛᱟᱦᱮᱱ ᱜᱮ ᱵᱷᱟᱜᱮᱤᱭᱟ ᱟᱫᱚ᱾
ᱦᱮᱸ ᱜᱚᱝᱠᱮ ᱴᱷᱤᱠ ᱵᱤᱱ ᱞᱟᱹᱭ ᱟᱠᱟᱫᱟ ᱱᱟᱯᱟᱭ ᱛᱟᱦᱮᱱ ᱫᱚ ᱵᱷᱟᱜᱤᱭᱟ ᱡᱮᱞᱮᱠᱟ ᱦᱮᱸ ᱱᱟᱯᱟᱭ ᱛᱟᱦᱮᱸᱞᱮᱱᱠᱷᱟᱱ ᱢᱚᱴᱟᱢᱩᱴᱤ ᱱᱟᱯᱟᱭ ᱜᱮ ᱵᱩᱡᱷᱟᱹᱜᱼᱟ ᱦᱚᱲ ᱠᱚ ᱥᱟᱸᱣ ᱱᱟᱯᱟᱭ ᱨᱚᱯᱚᱲ ᱞᱟᱸᱫᱟ ᱦᱮᱸ᱾
ᱟᱪᱪᱷᱟ ᱛᱟᱦᱚᱞᱮ ᱜᱚᱝᱠᱮ ᱡᱚᱛᱚ ᱦᱚᱲ ᱜᱮ ᱱᱟᱯᱟᱭ ᱜᱮ ᱢᱮᱱᱟᱜ ᱯᱮᱭᱟ ᱛᱚ ᱚᱲᱟᱜ ᱠᱚᱨᱮ?
ᱦᱮᱸ ᱜᱚᱝᱠᱮ ᱱᱟᱯᱟᱭ ᱜᱮ ᱦᱮᱱᱟᱜ ᱢᱮᱱᱟᱜ ᱠᱚᱣᱟ ᱡᱚᱛᱚ ᱚᱲᱟᱜ ᱠᱚᱨᱮ ᱦᱚᱸ ᱵᱚᱨᱛᱚᱢᱟᱱ ᱨᱮ ᱨᱮᱱᱟᱜ ᱟᱨ
ᱟᱪᱪᱷᱟ ᱜᱚᱝᱠᱮ ᱛᱟᱦᱚᱞᱮ ᱠᱟᱹᱢᱤ ᱠᱚᱫᱚ ᱵᱩᱫᱽ ᱠᱚᱨᱮ ᱪᱮᱫ ᱠᱚᱯᱮ ᱠᱟᱹᱢᱤ ᱵᱟᱲᱟᱭᱮᱫᱼᱟ
ᱦᱩᱸ ᱠᱟᱹᱢᱤ ᱠᱚ ᱱᱚᱜᱼᱚᱭ ᱦᱟᱸᱜ ᱟᱨ ᱫᱚ ᱦᱟᱸᱜ ᱱᱤᱛᱚᱜ ᱱᱟᱦᱟᱸᱜ ᱥᱤᱛᱩᱝ ᱦᱩᱲᱩ ᱞᱮ ᱪᱟᱥ ᱮᱫᱟ
ᱟᱪᱪᱷᱟ
ᱦᱮᱸ ᱜᱚᱝᱠᱮ ᱟᱨ ᱜᱚᱝᱠᱮ ᱟᱯᱮ ᱥᱮᱫ ᱫᱚ
ᱟᱞᱮ ᱥᱮᱱ ᱫᱚ ᱱᱚᱜᱼᱚᱭ ᱜᱚᱝᱠᱮ ᱦᱟᱸᱜ ᱪᱟᱥ ᱠᱮᱫᱟᱞᱮ ᱱᱚᱜᱼᱚᱭ ᱦᱟᱸᱜ ᱥᱚᱵᱽᱡᱤ ᱠᱚ ᱡᱟᱞᱮ ᱪᱟᱥ ᱠᱮᱫᱟ ᱥᱚᱵᱽᱡᱤ ᱠᱚ ᱪᱟᱥ ᱦᱩᱭ ᱠᱟᱛᱮᱫ ᱱᱚᱜ ᱚᱭ ᱦᱟᱸᱜ ᱵᱟᱹᱫᱽ ᱠᱚᱞᱮ ᱞᱚᱥᱚᱫ ᱠᱟᱫᱟ ᱟᱫᱚ ᱦᱩᱲᱩ ᱠᱚᱞᱮ ᱨᱚᱦ ᱨᱚᱦᱚᱭ ᱠᱮᱫᱟ ᱱᱚᱜᱼᱚᱭ ᱦᱟᱸᱜ ᱨᱚᱦᱚᱭ ᱪᱟᱵᱟ ᱜᱚᱫ ᱠᱟᱫᱟ ᱞᱮ ᱤᱱᱟᱹ ᱯᱚᱨᱮ ᱛᱟᱯᱚᱨᱮ ᱱᱚᱜᱼᱚᱭ ᱦᱟᱸᱜ ᱠᱟᱹᱢᱤ ᱠᱚ ᱮᱴᱟᱜ ᱠᱟᱹᱢᱤ ᱠᱚᱫᱚ ᱱᱚᱜ ᱚᱭ ᱦᱟᱸᱜ ᱤᱴᱟᱹ ᱵᱷᱟᱴᱟ ᱤᱴᱟᱹ ᱵᱷᱟᱴᱟ ᱠᱚᱨᱮ ᱤᱴᱟᱹ ᱠᱚ ᱵᱮᱱᱟᱣ ᱵᱟᱲᱟᱭᱮᱫᱟᱞᱮ ᱚᱱᱟ ᱚᱱᱟ ᱠᱟᱹᱢᱤ ᱠᱚᱜᱮᱞᱮ ᱠᱟᱹᱢᱤ ᱵᱟᱲᱟᱭᱮᱫᱼᱟ ᱦᱟᱸᱜ
ᱦᱮᱸ ᱜᱚᱝᱠᱮ ᱱᱚᱜᱼᱚᱭ ᱱᱚᱣᱟ ᱡᱮ ᱞᱟᱹᱭ ᱠᱮᱜᱼᱟ ᱞᱤᱧ ᱦᱟᱸᱜ ᱚᱱᱟ ᱵᱷᱩᱞ ᱛᱮ ᱞᱟᱹᱭ ᱪᱟᱞᱟᱣᱱᱟ ᱱᱚᱜᱼᱚᱭ ᱥᱤᱛᱩᱝ ᱦᱩᱲᱩ ᱥᱤᱛᱩᱝ ᱦᱩᱲᱩ ᱫᱚ ᱦᱟᱸᱜ ᱵᱟᱝ ᱱᱚᱜᱼᱚᱭ ᱫᱟᱜ ᱫᱤᱱ ᱦᱟᱸᱜ ᱡᱟᱦᱟ ᱦᱩᱲᱩ ᱠᱚ ᱪᱟᱥᱚᱜᱼᱟ ᱦᱮᱸ ᱚᱱᱟ ᱦᱩᱲᱩ ᱠᱚᱜᱮᱦᱟᱸᱜ ᱪᱟᱥ ᱵᱟᱲᱟ ᱦᱩᱭᱩᱜ ᱠᱟᱱᱟ ᱟᱫᱚ ᱟᱞᱮᱥᱮᱡ ᱢᱟ ᱱᱚᱜ-ᱚᱭ ᱥᱤᱛᱩᱝ ᱮᱫᱟᱭ ᱛᱚ ᱟᱱᱟᱛᱮ ᱥᱤᱛᱩᱝ ᱞᱤᱧ ᱞᱟᱹᱭ ᱜᱚᱫ ᱠᱟᱫᱟ ᱱᱚᱜᱼᱚᱭ ᱦᱟᱸᱜ ᱫᱚᱢᱮ ᱥᱤᱛᱩᱝ ᱫᱟᱜ ᱠᱚᱦᱚᱸ ᱚᱱᱠᱟ ᱵᱟᱹᱱᱩᱜ ᱟᱱᱟ ᱢᱟᱱᱮ ᱫᱟᱜ ᱞᱮᱭᱟ ᱦᱟᱱᱮ ᱢᱤᱫ ᱦᱩᱭᱩᱜ ᱮᱱ ᱜᱮᱭᱟ ᱢᱤᱫ ᱥᱚᱯᱛᱟᱦᱚ ᱥᱮ ᱵᱟᱨ ᱥᱚᱯᱛᱟᱦᱚ ᱞᱟᱦᱟ ᱥᱮᱫ ᱫᱟᱜ ᱵᱟᱲᱟ ᱞᱮᱫᱟᱭ ᱚᱱᱠᱟ ᱱᱟᱯᱟᱭ ᱜᱮ ᱱᱚᱰᱮ ᱚᱲᱟᱜ ᱠᱚᱦᱚᱸ ᱯᱮᱨᱮᱡ ᱞᱮᱱᱟ ᱦᱮᱸ ᱱᱚᱣᱟ ᱡᱟᱦᱟᱸ ᱥᱩᱫ ᱰᱚᱰᱷᱟᱜ ᱠᱚ ᱜᱟᱹᱰᱭᱟᱹ ᱠᱚ ᱛᱟᱦᱮᱸ ᱠᱟᱱᱟ ᱚᱱᱟ ᱠᱚ ᱯᱮᱨᱮᱡ ᱞᱮᱱᱟ ᱱᱚᱜᱼᱚᱭ ᱱᱦᱟᱜ ᱢᱤᱫ ᱥᱚᱯᱛᱟᱦ ᱜᱟᱱ ᱥᱤᱛᱩᱝ ᱛᱮ ᱦᱟᱸᱜ ᱚᱱᱟ ᱠᱚ ᱠᱟᱹᱡ ᱠᱚᱢ ᱧᱚᱜ ᱟᱠᱟᱱᱟ ᱟᱸᱡᱮᱫ ᱫᱚ ᱦᱟᱸᱜ ᱟᱹᱣᱨᱤ ᱟᱸᱡᱮᱫᱚᱜᱼᱟ ᱟᱫᱚ ᱱᱚᱝᱠᱟ ᱱᱟᱜ ᱵᱟᱹᱫᱽ ᱠᱚᱨᱮ ᱫᱟᱜ ᱨᱮᱱᱟᱜ ᱟᱹᱰᱤ ᱯᱨᱚᱵᱽᱞᱮᱢ ᱫᱮᱠᱷᱟᱭᱮᱫᱟ ᱟᱫᱚ ᱪᱟᱥ ᱠᱚᱦᱚᱸ ᱦᱩᱭᱩᱜᱼᱟ ᱥᱮ ᱵᱟᱝ ᱱᱚᱝᱠᱟ ᱟᱹᱛᱩ ᱦᱚᱲ ᱠᱚᱦᱚᱸ ᱟᱹᱰᱤ ᱵᱷᱟᱵᱽᱱᱟ ᱥᱮ ᱵᱚᱛᱚᱨ ᱠᱚ ᱵᱩᱡᱷᱟᱹᱣ ᱮᱫᱟ ᱦᱮᱸ ᱟᱫᱚ ᱥᱮ ᱫᱤᱱ ᱟᱠᱟᱞᱟᱭ ᱫᱤᱱ ᱠᱟᱞᱚᱢ ᱦᱚᱸ ᱱᱚᱜᱼᱚᱭ ᱫᱟᱜ ᱡᱟᱹᱲᱤ ᱦᱚᱸ ᱵᱟᱝ ᱦᱩᱭ ᱞᱮᱱᱛᱮ ᱱᱚᱜᱼᱚᱭ ᱠᱤᱪᱷᱩ ᱴᱟᱭᱤᱢ ᱨᱮ ᱵᱟᱝ ᱦᱩᱭ ᱞᱮᱱᱟ ᱛᱚ ᱢᱤᱫ ᱢᱟᱥ ᱜᱟᱱ ᱯᱚᱨᱮ ᱫᱟᱜ ᱠᱮᱫᱟᱭ ᱛᱚ ᱚᱱᱠᱟ ᱦᱩᱲᱩ ᱠᱚᱦᱚᱸ ᱱᱟᱯᱟᱭ ᱱᱟᱜ ᱵᱟᱝ ᱦᱩᱭ ᱞᱮᱱ ᱛᱟᱞᱮᱭᱟ
ᱟᱪᱪᱷᱟ ᱛᱟᱦᱚᱞᱮ ᱟᱹᱰᱤ ᱢᱟᱱᱮ ᱟᱠᱟᱞ ᱞᱮᱠᱷᱟᱱ ᱫᱚ ᱢᱟᱱᱮ ᱡᱚᱢ ᱠᱚᱦᱚᱸ ᱵᱟᱝ ᱧᱟᱢᱚᱜᱼᱟ ᱪᱮᱫ ᱢᱟᱱᱮ ᱡᱟᱦᱟᱸ ᱞᱮᱠᱟᱛᱮ ᱢᱟᱱᱮ ᱡᱚᱢ ᱡᱩᱫᱤ ᱵᱟᱵᱚᱱ ᱧᱟᱢᱟ ᱡᱟᱦᱟᱸ ᱞᱮᱠᱟᱛᱮ ᱵᱟᱧᱪᱟᱣ ᱦᱩᱭᱩᱜ ᱛᱟᱵᱚᱱᱟ ᱛᱚ ᱟᱫᱚ ᱚᱱᱟ ᱵᱟᱠᱷᱨᱟᱛᱮ ᱪᱮᱫ ᱠᱚᱯᱮ ᱪᱤᱠᱟᱹᱭᱟ ᱡᱮᱢᱚᱱ ᱡᱟᱦᱟᱱᱟᱜ ᱜᱮ ᱪᱟᱥ ᱵᱟᱝᱠᱷᱟᱱ ᱡᱟᱦᱟᱸᱱᱟᱜ ᱜᱮ ᱡᱚᱱ ᱦᱩᱲᱩ ᱢᱟᱦᱟᱸ ᱵᱟᱝ ᱦᱩᱭ ᱞᱮᱱᱟ ᱛᱟᱯᱚᱨᱮ ᱟᱫᱚ ᱵᱟᱧᱪᱟᱣ ᱵᱟᱠᱷᱨᱟᱛᱮ ᱪᱮᱫ ᱠᱚᱯᱮ ᱢᱟᱱᱮ ᱡᱟᱦᱟᱱᱟᱜ ᱡᱚᱜᱟᱲ ᱪᱮᱫ ᱠᱚᱯᱮ ᱠᱚᱨᱟᱣᱟ
ᱟᱨ ᱱᱚᱜᱼᱚᱭ ᱱᱟᱜ ᱦᱩᱲᱩ ᱠᱚᱢᱟ ᱟᱞᱮ ᱱᱚᱛᱮ ᱢᱟ ᱚᱱᱠᱟ ᱵᱷᱟᱹᱜᱤ ᱵᱟᱝ ᱦᱩᱭᱩᱜ ᱜᱮᱭᱟ ᱟᱫᱚ ᱱᱚᱭ ᱱᱚᱣᱟ ᱟᱫᱚ ᱦᱩᱲᱩ ᱦᱟᱸᱜ ᱮ ᱦᱩᱭ ᱫᱚ ᱦᱩᱭᱩᱜ ᱜᱮᱭᱟ ᱮ ᱡᱚᱢ ᱠᱩᱲᱟᱹᱜ ᱞᱮᱠᱟ ᱫᱚ ᱦᱮᱸ ᱚᱱᱠᱟ ᱟᱹᱠᱷᱨᱤᱧ ᱫᱟᱠᱨᱤᱧ ᱞᱮᱠᱟ ᱫᱚ ᱦᱟᱸᱜ ᱵᱟᱝ ᱦᱩᱭᱩᱜᱼᱟ ᱟᱫᱚ ᱱᱟᱦᱟᱸᱜ ᱱᱚᱜᱼᱚᱭ ᱩᱫ ᱫᱟᱠᱟ ᱮᱠᱞᱟ ᱡᱚᱢ ᱞᱮᱠᱷᱟᱱ ᱦᱟᱸᱜ ᱵᱟᱝ ᱜᱟᱱᱚᱜᱼᱟ ᱩᱛᱩ ᱠᱚᱦᱚᱸ ᱵᱩᱞᱩᱝ ᱠᱚᱦᱚᱸ ᱠᱤᱨᱤᱧ ᱦᱩᱭᱩᱜᱼᱟ ᱦᱮᱸ ᱟᱫᱚ ᱚᱱᱟ ᱠᱷᱟᱹᱛᱤᱨ ᱛᱮ ᱱᱚᱜᱼᱚᱭ ᱮᱸ ᱠᱟᱹᱢᱤ ᱠᱚᱱᱟᱜ ᱟᱞᱮ ᱱᱮᱛᱮ ᱫᱚ ᱚᱱᱠᱟ ᱢᱮᱱᱟᱜ ᱫᱚ ᱢᱮᱱᱟᱜ ᱜᱮᱭᱟ ᱡᱮᱞᱮᱠᱟ ᱱᱚᱜᱼᱚᱭ ᱢᱟᱜ ᱢᱟᱜᱽ ᱠᱚ ᱟᱸᱜ ᱥᱮᱱᱚᱜ ᱜᱮᱭᱟ ᱦᱮᱸ ᱢᱟᱜ ᱢᱟᱜ ᱛᱟᱯᱚᱨᱮ ᱱᱚᱜᱼᱚᱭ ᱱᱟᱜ ᱵᱟᱜᱟᱱ ᱫᱟᱨᱮ ᱠᱚ ᱨᱚᱦᱚᱭ ᱚᱱᱟ ᱠᱚ ᱢᱟᱜ ᱢᱟᱜ ᱠᱚ ᱚᱱᱟ ᱠᱚ ᱢᱟᱜ ᱠᱚᱠᱚ ᱦᱚᱦᱚᱭ ᱜᱮᱭᱟ ᱛᱚ ᱥᱮᱱ ᱦᱩᱭᱩᱜ ᱜᱮᱭᱟ ᱟᱨ ᱚᱱᱠᱟ ᱟᱛᱳ ᱠᱚᱨᱮᱱᱟᱜ ᱴᱨᱟᱠᱴᱟᱨ ᱜᱟᱹᱰᱤ ᱠᱚ ᱢᱮᱱᱟᱜ ᱜᱮᱭᱟ ᱦᱮᱸ ᱩᱱᱠᱩ ᱠᱚ ᱡᱟᱦᱱᱟᱜ ᱠᱟᱹᱢᱤ ᱠᱚ ᱯᱟᱲᱟᱣ ᱞᱮᱱᱠᱷᱟᱱ ᱠᱚ ᱦᱚᱦᱚᱭ ᱜᱮᱭᱟ᱾ ᱟᱫᱚ ᱚᱱᱟ ᱠᱟᱹᱢᱤ ᱠᱚᱜᱮ ᱥᱮᱱᱚᱜ ᱜᱮᱭᱟ ᱦᱟᱜ, ᱟᱨ ᱱᱚᱜᱼᱚᱭ ᱟᱞᱮ ᱟᱹᱛᱩ ᱥᱩᱨ ᱨᱮ ᱱᱚᱜᱼᱚᱭ ᱱᱟᱣᱟᱱᱟᱜ ᱯᱮᱴᱨᱳᱞ ᱯᱟᱢᱯ ᱠᱚᱠᱚ ᱠᱷᱩᱞᱟᱹᱣ ᱠᱟᱫᱟ ᱚᱱᱟ ᱠᱚᱨᱮ ᱦᱚᱸ ᱟᱹᱰᱤ ᱜᱟᱱ ᱜᱤᱫᱽᱟᱹ ᱠᱚ ᱤᱭᱟᱹ ᱠᱟᱱᱟ ᱥᱮᱞᱮᱫ ᱠᱟᱱᱟ ᱠᱚ᱾ ᱩᱱᱠᱩ ᱠᱚ ᱠᱟᱹᱢᱤ ᱠᱟᱱᱟ ᱦᱮᱸ, ᱟᱨ ᱟᱹᱞᱤᱧ ᱫᱚ ᱦᱟᱸᱜ ᱱᱚᱜᱼᱚᱭ ᱢᱚᱴ ᱴᱚᱨ ᱜᱮᱨᱮᱡ ᱠᱚᱨᱮ ᱜᱮᱞᱤᱧ ᱠᱟᱹᱢᱤ ᱵᱟᱲᱟᱭᱟ᱾
ᱛᱟᱦᱞᱮ ᱢᱚᱴᱚᱨ ᱜᱮᱨᱮᱡ ᱠᱚᱨᱮ, ᱟᱞᱮ ᱱᱚᱛᱮ ᱨᱮᱫᱚ ᱦᱟᱜ ᱚᱱᱠᱟ ᱫᱚ ᱵᱟᱹᱱᱩᱜ ᱟᱠᱟᱫᱟ ᱢᱟᱱᱮ ᱟᱞᱮᱭᱟᱜ ᱴᱨᱟᱠᱴᱟᱨ ᱜᱟᱹᱲᱤ ᱫᱚ ᱢᱮᱱᱟᱜ ᱟᱠᱟᱜᱼᱟ ᱦᱟᱸᱜ᱾ ᱢᱟᱱᱮ ᱵᱟᱨᱚ ᱛᱚᱞᱟ ᱴᱨᱟᱠᱴᱟᱨ ᱜᱟᱹᱲᱤ᱾ ᱟᱫᱚ ᱚᱱᱟ ᱛᱮᱜᱮ ᱟᱞᱮ ᱫᱚ ᱯᱩᱨᱟᱹ ᱨᱚᱦᱚᱭ ᱠᱚᱫᱚ ᱟᱹᱰᱤ ᱥᱮᱸᱠ ᱢᱟᱹᱨᱮ ᱞᱮ ᱢᱩᱪᱟᱹᱫ ᱜᱚᱫ ᱠᱮᱫᱟ᱾ ᱤᱱᱟᱹ ᱯᱚᱨᱮ ᱦᱚᱲᱟᱜ ᱠᱚᱜᱮᱞᱮ ᱥᱤ ᱵᱟᱲᱟᱭᱮᱫᱟ ᱱᱚᱜᱚᱭ ᱛᱮᱦᱮᱧ ᱥᱤ ᱪᱟᱞᱟᱣ ᱦᱩᱭ ᱞᱮᱱ ᱛᱟᱦᱮᱸᱫ, ᱱᱚᱜᱼᱚᱭ ᱛᱮᱦᱮᱧ ᱯᱨᱟᱭ ᱮᱱᱟᱝ ᱪᱷᱚᱴᱟ ᱨᱮᱞᱮ ᱦᱮᱡ ᱮᱱᱟᱞᱮ᱾ ᱥᱤ ᱠᱮᱜ ᱟᱞᱮ ᱯᱩᱨᱟᱹ ᱥᱮᱛᱟᱜ ᱠᱷᱚᱱᱟᱜ ᱦᱟᱸᱜ ᱞᱮ ᱥᱤᱭᱮᱫ ᱛᱟᱦᱮᱸᱫ ᱱᱚᱜᱼ ᱟᱹᱭᱩᱵ ᱫᱷᱟᱹᱵᱤᱡ᱾ ᱟᱨ ᱢᱤᱫᱴᱟᱝ ᱜᱟᱹᱰᱤ ᱫᱚ ᱦᱟᱸᱜ ᱥᱤᱭᱮᱫ ᱜᱮᱭᱟ ᱢᱮᱱᱟᱜ ᱟᱠᱟᱫ ᱜᱮᱭᱟ ᱚᱱᱟ ᱫᱚ᱾ ᱟᱹᱞᱤᱧ ᱫᱚ ᱱᱚᱜᱼᱚᱭ ᱥᱤ ᱵᱷᱟᱜᱟᱣ ᱠᱟᱛᱮᱜ ᱞᱤᱧ ᱦᱮᱡ ᱮᱱᱟ ᱯᱩᱨᱟᱹ ᱚᱲᱟᱜ ᱥᱮᱱᱜᱮ᱾ ᱟᱫᱚ ᱫᱟᱠᱟ ᱦᱚᱸ ᱨᱮᱸᱜᱮᱡ ᱞᱤᱧ ᱛᱟᱦᱮᱸᱱᱟ ᱛᱚ, ᱟᱨ ᱢᱟᱱᱮ ᱥᱤ ᱦᱚᱞᱤᱧ ᱥᱤ ᱪᱟᱵᱟ ᱜᱚᱫ ᱟᱠᱟᱫ ᱛᱟᱠᱚᱣᱟ ᱯᱨᱟᱭ ᱜᱮ, ᱟᱨ ᱜᱟᱯᱟ ᱢᱮᱭᱟᱝ ᱡᱩᱫᱤ ᱞᱤᱧ ᱥᱤᱭᱟ ᱛᱟᱦᱚᱞᱮ ᱦᱚᱲ ᱠᱚᱦᱚᱸ ᱢᱩᱪᱟᱹᱫᱚᱜᱼᱟ ᱦᱟᱸᱜ᱾
ᱟᱪᱪᱷᱟ ᱟᱪᱪᱷᱟ ᱦᱮᱸ ᱱᱟᱯᱟᱭ ᱜᱮ ᱡᱮᱞᱮᱠᱟ ᱱᱚᱜᱼᱚᱭ ᱱᱟᱦᱟᱜ, ᱮᱸ ᱟᱯᱮ ᱫᱚ ᱴᱨᱟᱠᱴᱟᱨ ᱜᱟᱹᱰᱤ ᱠᱚ ᱵᱟᱨᱭᱟ ᱦᱮᱱᱟᱜ ᱛᱟᱵᱤᱱᱟ ᱦᱮᱸ᱾ ᱚᱱᱟ ᱛᱮᱢᱟ ᱵᱷᱟᱜᱮ ᱜᱮ ᱱᱟᱜ ᱯᱚᱭᱥᱟ ᱢᱟ ᱦᱩᱭᱩᱜ ᱠᱟᱱ ᱜᱮᱛᱟᱯᱮᱭᱟ᱾ ᱟᱨᱦᱚᱸ ᱱᱚᱜᱼᱚᱭ ᱱᱟ ᱟᱵᱤᱱ ᱢᱟ ᱟᱨᱦᱚᱸ ᱤᱴᱟᱹ ᱵᱷᱟᱴᱟ ᱠᱟᱹᱢᱤ ᱵᱤᱱ ᱪᱟᱞᱟᱜ ᱠᱟᱱᱟ᱾
ᱦᱮᱸ ᱜᱚᱝᱠᱮ ᱱᱚᱜᱼᱚᱭ ᱴᱨᱟᱠᱴᱟᱨ ᱠᱟᱹᱢᱤ ᱫᱚ ᱦᱟᱜ ᱱᱚᱜᱼᱚᱭ ᱱᱤᱛᱚᱜ ᱫᱚ ᱯᱩᱨᱟᱹ ᱟᱹᱰᱤ ᱡᱳᱨᱥᱳᱨ ᱜᱮ ᱪᱟᱞᱟᱜ ᱠᱟᱱᱟ ᱱᱚᱜᱼᱚᱭ, ᱡᱮᱢᱚᱱ ᱦᱟᱸᱜ ᱦᱩᱸ ᱯᱳᱭᱞᱳ ᱫᱚ ᱦᱟᱸᱜ ᱦᱩᱭᱩᱜ ᱠᱟᱱ ᱛᱟᱢᱟ ᱠᱷᱚᱛ ᱦᱚᱸ ᱴᱨᱟᱠᱴᱟᱨ ᱛᱮ ᱠᱚ ᱜᱟᱲᱤ ᱦᱚᱪᱚᱭᱮᱫᱟ᱾ ᱯᱳᱭᱞᱩ ᱫᱚ ᱦᱟᱸᱜ ᱠᱷᱚᱸᱫᱽ ᱜᱟᱹᱰᱤ ᱦᱩᱭ ᱱᱟ, ᱟᱫᱚ ᱱᱮᱛᱟᱨ ᱢᱟ ᱡᱟᱹᱥᱛᱤ ᱦᱚᱲᱟᱜ ᱚᱱᱠᱟ ᱫᱚ ᱵᱟᱹᱱᱩᱜ ᱟᱠᱟᱫᱟᱼᱟ ᱥᱮ ᱡᱷᱚᱛᱚ ᱦᱚᱲ ᱰᱟᱹᱝᱨᱤ ᱠᱚ ᱟᱠᱷᱨᱤᱧᱫ ᱠᱚᱣᱟ᱾ ᱟᱫᱚ ᱢᱟᱱᱮ ᱵᱟᱨᱯᱮ ᱚᱲᱟᱜ ᱦᱚᱲᱟᱜ ᱜᱮ ᱠᱷᱟᱱ ᱫᱚ ᱜᱟᱹᱰᱤ ᱦᱩᱭᱮᱱᱟ, ᱤᱱᱟᱹ ᱯᱚᱨᱮ ᱱᱚᱜ ᱚᱭ ᱥᱤᱭᱳᱜ ᱠᱟᱹᱢᱤ ᱞᱟᱜᱟᱣ ᱦᱩᱭᱱᱟ᱾ ᱛᱟᱨᱯᱚᱨᱮ ᱥᱤ ᱦᱚᱸ ᱱᱚᱜᱚᱭ ᱟᱨ ᱯᱮ ᱯᱩᱱ ᱫᱤᱱ ᱜᱟᱱ ᱪᱟᱞᱟᱜ ᱛᱟᱠᱚᱣᱟ᱾ ᱟᱫᱚ ᱦᱟᱸᱜ ᱢᱩᱪᱟᱹᱫᱚᱜᱼᱟ ᱦᱟᱜ ᱟᱫᱚ ᱚᱱᱟ ᱠᱚ ᱢᱩᱪᱟᱹᱫ ᱞᱮᱱᱠᱷᱟᱱ ᱟᱹᱞᱤᱧ ᱫᱚ ᱦᱟᱸᱜ ᱟᱫᱚ ᱤᱴᱟᱹ ᱵᱷᱟᱴᱟ ᱥᱮᱫ ᱜᱮᱞᱤᱧ ᱪᱟᱞᱟᱜᱼᱟ, ᱢᱟᱱᱮ ᱡᱟᱦᱟᱸ ᱞᱮᱠᱟᱛᱮ ᱯᱩᱭᱥᱟᱹ ᱠᱟᱹᱴᱤᱡ ᱟᱨᱡᱟᱣ ᱦᱩᱭᱩᱜᱼᱟ ᱛᱚ, ᱯᱚᱭᱥᱟᱹ ᱵᱟᱝ ᱟᱨᱡᱟᱣ ᱞᱮᱱᱠᱷᱟᱱ ᱦᱟᱸᱜ᱾ ᱵᱟᱝ ᱜᱟᱱᱚᱜ ᱠᱟᱱᱟ, ᱢᱟᱱᱮ ᱵᱷᱚᱵᱤᱥᱥᱚᱛ ᱠᱚᱨᱮᱱᱟᱜ ᱪᱤᱱᱛᱟᱹ ᱠᱚᱨᱛᱮ ᱜᱮᱞᱮ ᱯᱚᱭᱥᱟ ᱦᱟᱛᱨᱮ ᱫᱚᱨᱠᱟᱨ ᱟᱫᱚ ᱚᱱᱟᱜᱮ ᱢᱟᱱᱮ ᱵᱟᱯᱞᱟ ᱠᱚᱨᱮ ᱦᱚᱸ ᱟᱹᱰᱤ ᱜᱟᱱ ᱯᱩᱭᱥᱟ ᱠᱷᱚᱨᱚᱪᱚᱜᱼᱟ ᱛᱚ᱾ ᱛᱚ ᱟᱹᱞᱤᱧᱟᱜ ᱢᱟᱱᱮ ᱵᱟᱯᱞᱟ ᱦᱟᱸᱜ ᱦᱩᱭᱩᱼᱟ᱾ ᱟᱨ ᱢᱤᱫ ᱪᱟᱸᱫᱚ ᱯᱚᱨᱮ ᱟᱫᱚ ᱚᱱᱟ ᱠᱷᱟᱹᱛᱤᱨ ᱠᱟᱹᱴᱤᱡ ᱯᱚᱭᱥᱟ ᱠᱟᱹᱴᱤᱡ ᱤᱧ
ᱟᱪᱪᱷᱟ ᱟᱪᱪᱷᱟ ᱦᱮᱸ ᱟᱹᱰᱤ ᱱᱟᱯᱟᱭ ᱠᱟᱛᱷᱟ᱾ ᱦᱮᱸ ᱯᱩᱭᱥᱟᱹ ᱫᱚ ᱦᱟᱸᱜ ᱤᱱᱠᱟᱢ ᱫᱚ ᱟᱹᱰᱤ ᱡᱟᱹᱨᱩᱲ ᱠᱟᱱ ᱜᱮᱭᱟ ᱦᱮᱸ᱾ ᱢᱟᱱᱮ ᱯᱩᱭᱥᱟ ᱵᱟᱝ ᱠᱟᱱᱟ ᱱᱚᱜᱼᱟ ᱫᱩᱱᱭᱟᱹ ᱦᱚᱸ ᱵᱟᱝ ᱪᱟᱞᱟᱜᱼᱟ᱾ ᱡᱮᱞᱮᱠᱟ ᱟᱵᱤᱱ ᱡᱟᱦᱟᱱᱟᱜ ᱚᱱᱠᱟᱱᱟᱜ ᱟᱵᱤᱱᱟᱜ ᱠᱩᱥᱤ ᱢᱚᱛᱚ ᱡᱤᱱᱤᱥ ᱦᱚᱸ ᱵᱟᱝᱵᱤᱱ ᱠᱤᱨᱤᱧ ᱫᱟᱲᱮᱭᱟᱜᱼᱟ, ᱦᱮᱸ ᱛᱟᱦᱚᱞᱮᱱᱟ ᱜᱚᱢᱠᱮ ᱵᱟᱠ ᱵᱟᱯᱞᱟ ᱞᱟᱹᱜᱤᱫ ᱱᱚᱣᱟ ᱯᱩᱭᱥᱟᱹ ᱠᱚᱤᱧ ᱡᱚᱜᱟᱲ ᱡᱟᱜᱟᱣ ᱮᱫᱟ ᱛᱟᱦᱚᱞᱮ ᱵᱟᱹᱦᱩ ᱫᱚᱵᱮᱱ ᱧᱮᱞ ᱠᱟᱫᱮᱭᱟ ᱜᱚᱝᱠᱮ?
ᱧᱮᱞ ᱟᱠᱟᱚᱫᱮᱭᱟᱟᱞᱤᱧ ᱮᱭ ᱦᱚᱞᱟ ᱢᱟᱫᱷᱮᱨ ᱜᱮ ᱥᱮᱱ ᱦᱩᱭᱞᱮᱱ ᱛᱟᱸᱦᱮ ᱮ᱾ ᱵᱟᱹᱦᱩ ᱧᱮᱞ ᱢᱤᱫᱴᱟᱝ ᱨᱟᱭᱵᱟᱨ ᱦᱟᱲᱟᱢ ᱞᱤᱧ ᱡᱚᱜᱽᱟᱲ ᱟᱠᱟᱫᱮ ᱛᱟᱦᱮᱸ-ᱟ᱾ ᱟᱫᱚ ᱩᱱᱤ ᱞᱟᱹᱭᱟᱞᱤᱧ ᱠᱟᱱᱟ ᱪᱮᱛᱟ ᱢᱟᱱᱮ ᱧᱮᱞ ᱟᱫᱚ ᱢᱟᱱᱮ ᱵᱷᱟᱜᱤ ᱪᱚᱨᱚᱠ ᱠᱩᱲᱤ ᱜᱮ, ᱟᱫᱚ ᱟᱹᱞᱤᱧ ᱦᱚᱞᱤᱧ ᱧᱮᱞ ᱠᱮᱫᱮᱭᱟ ᱧᱮᱞ ᱠᱮᱫᱮᱭᱟ ᱞᱤᱧ ᱚᱲᱟᱜ ᱦᱚᱲ ᱦᱚᱸ ᱚᱱᱮ ᱚᱱᱠᱟ ᱢᱟᱱᱮ ᱠᱟᱹᱢᱤ ᱠᱚ ᱵᱟᱠᱚ ᱫᱟᱲᱮᱭᱟᱜ ᱠᱟᱱᱟ ᱛᱚ, ᱟᱫᱚ ᱚᱲᱟᱜ ᱦᱮᱸ ᱱᱮᱛᱟᱨ ᱢᱟ ᱦᱟᱸᱜ ᱠᱚ ᱢᱟᱱᱮ ᱞᱟᱸᱜᱟ ᱤᱫᱤᱭᱮᱱᱟᱠᱚ ᱟᱫᱚ ᱚᱱᱟ ᱠᱷᱟᱛᱤᱨ ᱢᱚᱱᱮ ᱟᱠᱟᱫᱟ ᱡᱮ ᱚᱲᱟᱜ ᱦᱚᱲ ᱢᱮᱱᱟᱜ ᱠᱚᱨᱮ ᱠᱟᱹᱴᱤᱡ ᱵᱟᱯᱞᱟ ᱦᱩᱭᱩᱜᱼᱟ ᱾ ᱟᱫᱚ ᱵᱟᱹᱦᱩ ᱦᱚᱸᱠᱚ ᱧᱮᱞ ᱤᱫᱤᱭᱮᱭᱟᱠᱚ ᱟᱨ ᱚᱱᱠᱟ ᱱᱚᱜᱼᱚ ᱱᱚᱝᱠᱟ ᱦᱟᱲᱟᱢ ᱵᱩᱰᱦᱤ ᱮᱱᱟ ᱠᱚ ᱛᱚ ᱾ ᱟᱨ ᱚᱲᱟᱜ ᱠᱚᱨᱮ ᱚᱲᱟ ᱠᱚᱨᱮ ᱢᱟ ᱦᱟᱸᱜ ᱤᱥᱤᱱ ᱵᱟᱥᱟᱝ ᱠᱚ ᱦᱟᱸᱜ ᱢᱟᱱᱮ ᱮᱠᱞᱟᱛᱮ ᱛᱤᱱᱟᱹᱜ ᱠᱚ ᱠᱚᱨᱟᱣᱟ ᱟᱠᱚ ᱟᱫᱚ ᱚᱱᱟ ᱠᱷᱟᱹᱛᱤᱨ ᱢᱚᱱᱮ ᱠᱟᱫᱟᱞᱤᱧ ᱡᱮ ᱵᱟ ᱵᱟᱯᱞᱟ ᱦᱩᱭᱩᱜ ᱜᱮᱭᱟ ᱾
ᱦᱮᱸ ᱱᱚᱣᱟ ᱫᱚ ᱟᱹᱰᱤ ᱱᱟᱯᱟᱭ ᱩᱭᱦᱟᱹᱨ ᱵᱷᱟᱵᱽᱱᱟ ᱠᱟᱱ ᱛᱟᱵᱤᱱᱟ ᱦᱮᱸ ᱾ ᱱᱚᱜᱼᱚᱭ ᱱᱟᱜ ᱚᱲᱟᱜ ᱠᱚᱨᱮ ᱦᱚᱸ ᱾ ᱟᱭᱳ ᱠᱚ ᱵᱟᱵᱟ ᱠᱚ ᱱᱚᱭ ᱠᱚ ᱩᱢᱮᱨ ᱤᱫᱤᱜ ᱠᱟᱱᱟ ᱦᱮᱸ ᱠᱟᱹᱢᱤ ᱠᱚᱦᱚᱸ ᱵᱟᱝ ᱠᱚ ᱫᱟᱲᱮᱭᱟᱜ ᱠᱟᱱᱟ ᱾ ᱟᱫᱚ ᱱᱟᱜ ᱟᱫᱚ ᱩᱱᱠᱩ ᱢᱟᱱᱮ ᱫᱮᱵᱟ ᱥᱮᱵᱟ ᱦᱩᱭᱩ ᱼᱟ ᱥᱮ ᱟᱫᱚ ᱚᱱᱟ ᱛᱮ ᱵᱟᱯᱞᱟ ᱫᱚ ᱟᱹᱰᱤ ᱡᱟᱹᱨᱩᱲ ᱠᱟᱱ ᱜᱮᱭᱟ ᱾ ᱦᱮᱸ ᱩᱱᱟᱹᱜ ᱫᱚ ᱟᱹᱰᱤ ᱱᱟᱯᱟᱭ ᱩᱭᱦᱟᱹᱨ ᱵᱷᱟᱵᱱᱟ ᱠᱟᱱ ᱛᱟᱵᱤᱱᱟ ᱟᱹᱰᱤ ᱡᱳᱨ ᱠᱩᱥᱤ ᱞᱤᱧ ᱵᱩᱡᱷᱟᱹᱣ ᱠᱮᱼᱟ ᱾ ᱦᱮᱸ ᱟᱵᱤᱱᱟᱜ ᱢᱚᱪᱟ ᱠᱷᱚᱱᱟᱜ ᱱᱚᱝᱠᱟᱱ ᱠᱟᱛᱷᱟ ᱠᱚ ᱟᱸᱡᱚᱢ ᱠᱟᱛᱮᱫ
ᱦᱩᱸ ᱟᱪᱪᱷᱟ ᱜᱚᱝᱠᱮ ᱦᱩᱸ ᱛᱟᱦᱚᱞᱮ ᱟᱹᱵᱤᱱ ᱫᱚ ᱢᱟᱱᱮ ᱰᱟᱹᱜᱩᱣᱟᱹ ᱜᱮ ᱢᱮᱱᱟᱜ ᱵᱤᱱᱟ ᱥᱮ ᱵᱟᱯᱞᱟᱭᱮᱱ ᱠᱟᱱᱟᱵᱤᱱ
ᱦᱮᱸ ᱜᱚᱝᱠᱮ ᱟᱞᱤᱧ ᱫᱚ ᱦᱟᱜ ᱵᱟᱯᱞᱟ ᱠᱟᱱᱟᱞᱤᱧ ᱦᱟᱜ ᱦᱮᱸ ᱟᱹᱞᱤᱧ ᱫᱚ ᱦᱟ ᱵᱟᱨᱭᱟ ᱠᱟ ᱵᱟᱨᱮᱨᱟ
ᱟᱪᱪᱷᱟ ᱛᱟᱦᱚᱞᱮ ᱟᱹᱵᱤᱱ ᱫᱚ ᱱᱟᱜ ᱞᱟᱵᱷ ᱢᱮᱨᱮᱡᱽ ᱟᱠᱟ ᱜᱮᱭᱟ ᱵᱤᱱ ᱥᱮ ᱮᱨᱮᱧ ᱢᱮᱨᱮᱧ ᱠᱮᱼᱟ ᱵᱤᱱ?
ᱦᱮᱸ ᱜᱚᱝᱠᱮ ᱩᱱᱟᱹᱜ ᱫᱚ ᱦᱟᱜ ᱱᱚᱣᱟ ᱮᱲᱤᱭᱛᱮ ᱫᱚ ᱵᱟᱝ ᱨᱚᱯᱚᱲ ᱦᱩᱭᱩᱜᱼᱟ ᱦᱮᱸ ᱪᱮᱫᱟᱜ ᱥᱮ ᱱᱚᱣᱟ ᱱᱚᱣᱟ ᱫᱚ ᱱᱟᱦᱟᱜ ᱚᱱᱠᱟ ᱨᱚᱯᱚᱲ ᱫᱚ ᱦᱟᱸᱜ ᱚᱱᱠᱟ ᱜᱟᱱᱚᱜ ᱟᱥᱮ ᱵᱟᱝ ᱵᱟᱹᱞᱤᱧ ᱵᱟᱲᱟᱭᱟ ᱾ ᱚᱱᱟ ᱛᱤᱱᱟᱹᱜ ᱱᱚᱣᱟ ᱜᱩᱴᱟᱹ ᱵᱩᱴᱟᱹ ᱫᱚ ᱦᱟᱸᱜ ᱵᱟᱝ ᱞᱟᱹᱭᱟᱹᱜ ᱠᱟᱱᱟ ᱾
ᱟᱪᱪᱷᱟ ᱟᱪᱪᱷᱟ ᱴᱷᱤᱠ ᱜᱮᱭᱟ ᱢᱟ ᱦᱮᱸ ᱾ ᱛᱟᱦᱚᱞᱮ ᱜᱚᱝᱠᱮ ᱱᱤᱛᱚᱜ ᱫᱚ ᱢᱟᱱᱮ ᱪᱮᱫ ᱵᱤᱱ ᱪᱤᱠᱟᱹ ᱵᱟᱲᱟᱭᱟ ᱚᱱᱠᱟ ᱚᱲᱟᱜ ᱠᱚᱨᱮ ᱦᱮᱸ ᱥᱮ ᱮᱴᱟᱜ ᱠᱚᱨᱮ ᱢᱮᱱᱟᱜ ᱠᱚᱣᱟᱵᱮᱱᱟ?
ᱦᱮᱸ ᱜᱚᱝᱠᱮ ᱱᱤᱛᱚᱜ ᱫᱚ ᱦᱟᱜ ᱚᱲᱟᱜ ᱠᱚᱨᱮ ᱜᱮ ᱢᱮᱱᱟᱜ ᱞᱤᱧᱟᱹ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱦᱟᱜ ᱾ ᱚᱱᱠᱟ ᱟᱨ ᱚᱱᱠᱟ ᱠᱟᱹᱢᱤ ᱠᱚᱦᱟᱸᱜ ᱵᱟᱹᱱᱩᱜ ᱟᱱᱟ ᱾
ᱟᱫᱚ ᱚᱸᱲᱟᱜ ᱠᱚᱨᱮ ᱦᱚᱸ ᱱᱚᱝᱠᱟ ᱠᱟᱹᱢᱤ ᱫᱚ ᱱᱟᱯᱟᱭ ᱱᱟᱯᱟᱭ ᱫᱚ ᱦᱟᱹᱜ ᱵᱟᱝ ᱧᱟᱢᱚᱜ ᱠᱟᱱᱟ ᱫᱤᱱᱟᱹᱢ ᱠᱟᱹᱢᱤ ᱦᱩᱭᱩᱜ ᱛᱟᱢᱟ ᱠᱟᱹᱴᱤᱡ ᱠᱚᱥᱴᱚ ᱠᱚᱥᱴᱚ ᱟᱫᱚ ᱢᱚᱱᱮ ᱦᱩᱭᱩᱜ ᱠᱟᱱᱟ ᱚᱱᱠᱟ ᱵᱟᱨᱦᱮᱸ ᱥᱮᱫ ᱜᱮ ᱦᱟᱹᱜ ᱠᱟᱹᱢᱤ ᱥᱮᱱ ᱦᱩᱭᱩᱜᱼᱟ ᱟᱫᱚ ᱜᱤᱫᱽᱨᱟᱹ ᱠᱚᱠᱚ ᱥᱮᱱ ᱠᱟᱱᱟ ᱠᱟᱱ ᱜᱮᱭᱟ ᱠᱟᱹᱢᱤ ᱠᱷᱚᱱᱟᱜ ᱦᱮᱸ ᱯᱷᱳᱱ ᱫᱚᱠᱚ ᱯᱷᱳᱱ ᱵᱟᱲᱟᱭᱮᱫᱟ ᱾ ᱟᱫᱚ ᱟᱹᱞᱤᱧ ᱞᱤᱧ ᱯᱷᱳᱱ ᱵᱟᱲᱟ ᱟᱠᱚ ᱠᱟᱱᱟ ᱟᱫᱚ ᱞᱟᱹᱭ ᱟᱠᱚ ᱦᱩᱭᱩᱜ ᱠᱟᱱᱟ ᱡᱮ ᱪᱟᱞᱟᱜ ᱟᱹᱞᱤᱧ ᱦᱟᱹᱜ ᱟᱹᱞᱤᱧ ᱦᱚᱸ ᱠᱟᱹᱢᱤ ᱾ ᱟᱫᱚ ᱥᱮᱱᱚ ᱟᱹᱞᱤᱧ ᱦᱟᱹᱜ ᱱᱚᱝᱠᱟ ᱱᱚᱣᱟ ᱪᱟᱥ ᱠᱟᱹᱢᱤ ᱠᱚ ᱯᱩᱨᱟᱹᱣ ᱠᱟᱛᱮᱫ ᱦᱟᱹᱜ ᱱᱚᱝᱠᱟ ᱦᱮᱸ ᱵᱟᱨ ᱪᱟᱸᱫᱳ ᱜᱟᱱ ᱯᱚᱨᱮ ᱾
ᱟᱪᱪᱷᱟ ᱵᱷᱟᱹᱜᱤ ᱠᱟᱛᱷᱟ ᱜᱮ ᱟᱫᱚ ᱵᱤᱨᱠᱩ ᱥᱮ ᱤᱭᱟᱹ ᱵᱩᱨᱩ ᱠᱚ ᱢᱮᱱᱟᱜ ᱟᱠᱟᱫ ᱛᱟᱯᱮᱭᱟ ᱥᱮ ᱵᱟᱝ?
ᱦᱮᱸ ᱜᱚᱝᱠᱮ ᱫᱚᱵᱮ ᱞᱟᱹᱭ ᱵᱮᱱ ᱾
ᱟᱨ ᱱᱚᱜᱼᱚᱭ ᱡᱮᱢᱚᱱ ᱵᱤᱨ ᱵᱩᱨᱩ ᱚᱱᱛᱮ ᱨᱮᱫᱚ ᱢᱮᱱᱟᱜ ᱟᱠᱟᱫᱟ ᱥᱮ ᱵᱟᱝ?
ᱦᱮᱸ ᱜᱚᱝᱠᱮ ᱫᱚ ᱱᱚᱜᱼᱚᱭ ᱵᱩᱨᱩ ᱫᱤᱥᱚᱢ ᱠᱟᱱᱟ ᱦᱮᱸ ᱢᱟᱱᱮ ᱱᱚᱜᱼᱚᱭ ᱱᱟᱦᱟᱜ ᱵᱩᱨᱩ ᱠᱚ ᱟᱹᱰᱤ ᱥᱩᱨ ᱥᱩᱨ ᱨᱮᱜᱮ ᱢᱮᱱᱟᱜᱼᱟ
ᱟᱪᱪᱷᱟ
ᱦᱮᱸ ᱱᱚᱣᱟ ᱫᱚ ᱵᱩᱨᱩ ᱠᱚᱨᱮ ᱵᱤᱨ ᱠᱚᱦᱚᱸ ᱫᱚᱢᱮ ᱢᱮᱱᱟᱜᱼᱟ ᱡᱚ ᱵᱤᱞᱤ ᱠᱚᱦᱚᱸ ᱫᱚᱢᱮ ᱞᱮ ᱧᱟᱢ ᱜᱮᱭᱟ ᱵᱩᱨᱩ ᱵᱤᱨ ᱠᱷᱚᱱᱟᱜ ᱟᱨ ᱱᱚᱜᱱᱜ ᱱᱚᱣᱟ ᱵᱤᱨ ᱠᱚᱨᱮ ᱟᱹᱰᱤ ᱡᱳᱨ ᱜᱮ ᱢᱮᱱᱟᱜ ᱠᱚᱣᱟ ᱡᱮᱞᱮᱠᱟ ᱡᱩᱱᱛᱩ ᱡᱟᱱᱣᱟᱹᱨ ᱠᱚ ᱢᱮᱱᱟᱜ ᱠᱚᱣᱟ ᱦᱮᱸ
ᱟᱪᱪᱷᱟ
ᱵᱚᱛᱚᱨ ᱜᱮ ᱵᱩᱡᱷᱟᱹᱜᱼᱟ ᱦᱮᱸ ᱫᱟᱹᱜ ᱞᱮᱠᱷᱟᱱ ᱜᱮ ᱦᱸ ᱠᱩᱞ ᱠᱚ ᱛᱟᱹᱨᱩᱵ ᱠᱚᱠᱚ ᱜᱩᱡᱤᱨᱟᱹᱜ ᱜᱮᱭᱟ ᱦᱮᱸ ᱚᱱᱟ ᱠᱚ ᱟᱸᱡᱚᱢ ᱦᱤᱡᱩᱜ ᱜᱮᱭᱟ ᱟᱹᱛᱩ ᱫᱷᱟᱹᱵᱤᱡ
ᱟᱪᱪᱷᱟ
ᱟᱨ ᱱᱚᱣᱟ ᱦᱟᱹᱛᱤ ᱠᱚᱦᱚᱸ ᱢᱮᱱᱟᱜ ᱠᱚᱜᱮᱭᱟ ᱟᱫᱚ ᱠᱚ ᱦᱮᱡ ᱵᱟᱲᱟᱜ ᱜᱮᱭᱟ ᱦᱮᱡ ᱫᱚ ᱟᱫᱚ ᱚᱱᱠᱟ ᱚᱸᱲᱟᱜ ᱠᱚᱫᱚ ᱦᱟᱹᱜ ᱵᱟᱝᱠᱚ ᱵᱚᱞᱚᱱ ᱜᱮᱭᱟ ᱵᱟᱝᱠᱚ ᱨᱟᱹᱯᱩᱫ ᱵᱟᱲᱟᱭ ᱜᱮᱭᱟ ᱱᱜ
ᱟᱪᱪᱷᱟ
ᱜᱚᱝᱠᱮ ᱟᱹᱵᱤᱱ ᱵᱩᱨᱩ ᱠᱚᱵᱤᱱ ᱧᱮᱞ ᱵᱟᱲᱟ ᱟᱠᱟᱫᱟ ᱥᱮ ᱵᱟᱝ?
ᱦᱮᱸ ᱪᱮᱫ ᱵᱤᱱ ᱞᱟᱹᱭᱮᱜᱼᱟ?
ᱵᱩᱨᱩ ᱠᱚᱵᱤᱱ ᱧᱮᱞ ᱵᱟᱲᱟ ᱟᱠᱟᱫ ᱥᱮ
ᱦᱮᱸ ᱵᱩᱨᱩᱻ ᱞᱤᱧ ᱧᱮᱞ ᱟᱠᱟᱫ ᱜᱮᱭᱟ ᱱᱚᱜᱼᱚᱭ ᱟᱞᱮ ᱯᱟᱥᱮ ᱟᱹᱡᱮ ᱟᱹᱛᱩ ᱨᱮ ᱵᱩᱨᱩ ᱢᱟᱱᱮ ᱮᱭ ᱯᱟᱸᱪ ᱠᱤᱞᱳᱢᱤᱴᱟᱨ ᱜᱟᱱ ᱦᱩᱭᱩᱜᱼᱟ ᱵᱩᱨᱩ ᱢᱮᱱᱟᱜ ᱟᱠᱟ ᱥᱮᱸᱫᱽᱨᱟ ᱦᱚᱸ ᱟᱞᱮ ᱞᱮ ᱥᱮᱱ ᱵᱟᱲᱟ ᱟᱠᱟᱱ ᱜᱮᱭᱟ ᱠᱤᱱᱛᱩ ᱟᱹᱞᱤᱱ ᱡᱮᱵᱤᱱ ᱞᱟᱹᱭ ᱠᱮᱫᱟ ᱡᱮ ᱡᱤᱵᱽ ᱡᱚᱱᱛᱩ ᱠᱚ ᱚᱱᱟ ᱵᱤᱨ ᱨᱮᱫᱚ ᱦᱟᱸᱜ ᱚᱱᱠᱟ ᱥᱮ ᱵᱩᱨᱩ ᱨᱮᱫᱚ ᱦᱟᱸᱜ ᱚᱱᱠᱟ ᱡᱤᱵᱽ-ᱡᱚᱱᱛᱩ ᱠᱚᱫᱚ ᱵᱟᱹᱱᱩᱜ ᱠᱟᱜ ᱠᱚᱣᱟ ᱟᱞᱮ ᱫᱚ ᱱᱚᱜᱼᱚᱭ ᱦᱟᱹᱜ ᱠᱩᱞᱟᱹᱭ ᱥᱮᱸᱫᱽᱨᱟ ᱠᱚ ᱟᱨ ᱡᱟᱜᱮ ᱩᱱᱠᱩ ᱪᱮᱸᱬᱮ ᱛᱟᱯᱚᱨᱮ ᱩᱱᱠᱩ ᱨᱩᱸᱰᱟᱹ ᱡᱟᱜᱮ ᱩᱱᱠᱩ ᱪᱮᱸᱬᱮ ᱠᱚ ᱜᱩᱸᱰᱨᱤ ᱪᱤᱛᱨᱤ ᱩᱱᱠᱩ ᱪᱮᱸᱬᱮ ᱠᱚ ᱢᱮᱱᱟᱜ ᱠᱚ ᱩᱱᱠᱩ ᱠᱚ ᱥᱮᱸᱫᱽᱨᱟ ᱞᱮ ᱥᱮᱱ ᱵᱟᱲᱟᱜ ᱜᱮᱭᱟ ᱟᱨ ᱮᱸ ᱱᱚᱣᱟ ᱟᱞᱮ ᱥᱩᱨ ᱨᱮᱫᱚ ᱦᱟᱸᱜ ᱚᱱᱠᱟᱱ ᱪᱷᱳᱴᱳ ᱠᱷᱟᱴᱳ ᱵᱤᱨ ᱢᱮᱱᱟᱜ ᱟᱠᱟᱫᱼᱟ ᱚᱱᱟ ᱵᱤᱨ ᱠᱚᱨᱮ ᱦᱚᱸ ᱞᱮ ᱥᱮᱸᱫᱽᱨᱟ ᱵᱟᱲᱟᱭ ᱜᱮᱭᱟ ᱟᱨ ᱱᱚᱭᱥᱤ ᱚᱱᱟ ᱵᱤᱨ ᱠᱚᱨᱮ ᱫᱚ ᱠᱩᱞᱟᱹᱭ ᱠᱚᱜᱮ ᱠᱚ ᱡᱟᱹᱥᱛᱤ ᱠᱚ ᱛᱟᱦᱮᱸᱱᱟ ᱠᱩᱞᱟᱹᱭ ᱟᱨ ᱩᱱᱠᱩ ᱪᱮ‍ᱸᱬᱮ ᱢᱮᱸᱬᱮ ᱠᱚᱦᱚᱸ ᱠᱚ ᱛᱟᱦᱮᱸᱱ ᱜᱮᱭᱟ ᱠᱚ ᱟᱫᱚ ᱵᱩᱨᱩ ᱥᱮᱸᱫᱽᱨᱟ ᱫᱚ ᱡᱟᱹᱥᱛᱤ ᱟᱞᱮ ᱫᱚ ᱚᱱᱮ ᱯᱟᱥᱮᱨ ᱤᱭᱟᱹ ᱨᱮᱜᱮᱞᱮ ᱪᱟᱞᱟᱜᱼᱟ ᱟᱞᱮ ᱱᱚᱛᱮᱨ ᱢᱟ ᱱᱟᱦᱜ ᱩᱱᱟᱜ ᱤᱭᱟᱹ ᱵᱟᱹᱱᱩᱜᱠᱟᱼᱟ ᱫᱟᱨᱮ ᱠᱚ ᱟᱫᱚ ᱚᱱᱛᱮ ᱨᱮᱫᱚ ᱵᱩᱨᱩ ᱨᱮᱫᱚ ᱠᱷᱟᱱ ᱫᱚ ᱵᱮᱥ ᱧᱚᱜ ᱠᱩᱞᱟᱹᱭ ᱠᱚᱦᱚᱸ ᱠᱚ ᱧᱟᱢᱚᱜ ᱜᱮᱭᱟ ᱠᱚ ᱰᱷᱮᱨ ᱰᱷᱮᱨ ᱟᱫᱚ ᱥᱮᱸᱫᱽᱨᱟ ᱠᱚᱫᱚ ᱚᱱᱟ ᱵᱩᱨᱩ ᱜᱮᱞᱮ ᱪᱟᱞᱟᱣ ᱵᱟᱲᱟᱜᱼᱟ
ᱟᱪᱪᱷᱟ ᱟᱪᱪᱷᱟ ᱱᱟᱯᱟᱭ ᱜᱮ ᱥᱮᱸᱫᱽᱨᱟ ᱦᱚᱸ ᱟᱵᱚᱣᱟᱜ ᱠᱟᱱ ᱜᱮᱭᱟ ᱦᱮᱸ ᱥᱮᱸᱫᱽᱨᱟ ᱫᱚ ᱪᱞᱟᱣ ᱞᱟᱹᱠᱛᱤ ᱠᱟᱱ ᱜᱮᱭᱟ
ᱦᱮᱸ ᱦᱮᱸ
ᱦᱮᱸ ᱱᱚᱜᱼᱚᱭ ᱱᱚᱝᱠᱟ ᱛᱟᱦᱮ ᱪᱤᱞᱤ ᱠᱚᱯᱮ ᱜᱚᱡ ᱵᱟᱲᱟᱜ ᱠᱚᱣᱟ ᱥᱮᱸᱫᱽᱞᱟ ᱠᱚᱨᱮ
ᱥᱮᱸᱫᱽᱨᱟ ᱠᱚᱨᱮᱫ ᱫᱚ ᱱᱚᱜᱚᱭ ᱠᱩᱞᱟᱹᱭ ᱥᱚᱜᱚᱫ ᱛᱟᱯᱚᱨᱮ